ᱩᱢ ᱦᱮᱞᱳ
ᱦᱮᱞᱳ ᱦᱮᱸ
ᱦᱚᱸᱢ ᱟᱸᱡᱚᱢ ᱠᱟᱱᱟ ᱛᱚ ᱨᱚᱲ ᱠᱚ?
ᱦᱮᱸ ᱟᱸᱡᱚᱢᱚᱜ ᱠᱟᱱᱟ᱾
ᱟᱪᱪᱷᱟ ᱟᱢᱟᱜ ᱫᱚ ᱠᱟᱹᱴᱤᱡ ᱵᱟᱝ ᱟᱸᱡᱚᱢᱚᱜ ᱠᱟᱱᱟ ᱠᱟᱹᱴᱤᱡ ᱡᱳᱨ ᱧᱚᱜᱼ ᱨᱚᱲ ᱢᱮ ᱦᱮᱸ ᱵᱩᱡᱷ ᱠᱮᱫᱟᱢ᱾
ᱟᱪᱪᱷᱟ ᱦᱮᱸ
ᱛᱟᱦᱞᱮ ᱪᱮᱫ ᱞᱮᱠᱟ ᱢᱮᱱᱟᱜ ᱢᱮᱭᱟ? ᱦᱮᱸ ᱟᱸᱡᱚᱢᱚᱜ ᱠᱟᱱᱟ ᱦᱮᱸ ᱟᱸᱡᱚᱢᱚᱜ ᱠᱟᱱᱟ, ᱪᱮᱫ ᱞᱮᱠᱟ ᱢᱮᱱᱟᱜ ᱢᱮᱭᱟ ᱛᱟᱦᱚᱞᱮ?
ᱦᱮᱸ ᱵᱮᱥ ᱵᱟᱲᱟ ᱜᱮ᱾
ᱟᱹᱰᱤ ᱫᱤᱱ ᱯᱚᱨᱮᱢ ᱠᱚᱞ ᱠᱮᱫᱟ?
ᱦᱮᱸ ᱟᱹᱰᱤ ᱫᱤᱱ ᱯᱚᱨᱮ ᱜᱮ ᱚᱲᱟᱜ ᱠᱚᱨᱮ ᱠᱟᱹᱢᱤ ᱠᱚᱼ ᱛᱟᱦᱮᱸ ᱠᱟᱱᱟ ᱟᱫᱚ ᱤᱱᱟᱹᱛᱮ ᱵᱟᱹᱧ ᱠᱚᱞ ᱫᱟᱲᱮ ᱟᱠᱟᱫᱟ᱾
ᱟᱪᱪᱷᱟ ᱦᱚᱢ
ᱦᱩᱸ
ᱱᱤᱛᱳ ᱫᱚ ᱛᱟᱦᱚᱞᱮ ᱚᱠᱟᱨᱮ ᱢᱮᱱᱟᱜ ᱢᱮᱭᱟ?
ᱱᱤᱛᱚᱜ ᱫᱚ ᱢᱮᱥ ᱨᱮᱜᱮ᱾
ᱢᱮᱥ ᱨᱮ ᱵᱟᱝ ᱛᱟᱦᱚᱞᱮ ᱯᱟᱲᱦᱟᱣ ᱠᱚᱫᱚ ᱟᱹᱣᱨᱤ ᱠᱚᱢᱯᱞᱤᱴᱚᱜᱼᱟ?
ᱯᱟᱲᱦᱟᱣ ᱠᱚᱫᱚ ᱟᱣᱨᱤ ᱠᱚᱢᱯᱞᱤᱴᱚᱜᱼᱟ ᱮᱠᱷᱚᱱᱼ ᱜᱨᱮᱡᱩᱭᱮᱥᱚᱱ ᱪᱟᱞᱟᱜ ᱠᱟᱱᱟ ᱟᱨᱠᱤ ᱥᱟᱱᱛᱟᱞᱤ ᱢᱤᱰᱤᱭᱟᱢ ᱦᱩᱸᱦᱩᱸ
ᱟᱪᱪᱷᱟ ᱜᱨᱮᱡᱩᱭᱮᱥᱚᱱ ᱟᱹᱰᱤ ᱱᱟᱯᱟᱭ ᱱᱮᱛᱟᱨ ᱧᱮᱛᱟᱨ ᱟᱹᱰᱤ ᱩᱥᱛᱟᱹᱨ ᱜᱤᱫᱽᱨᱟᱹ ᱜᱮ ᱚᱝᱠᱟ ᱢᱟᱱᱮ ᱯᱟᱲᱦᱟᱜ ᱠᱚᱠᱚ ᱵᱟᱹᱜᱤᱭᱮᱜ ᱛᱟᱵᱚᱱᱟ᱾
ᱦᱳᱭ ᱦᱮᱸ
ᱡᱟᱭᱦᱳᱠ ᱯᱟᱲᱦᱟᱜ ᱠᱟᱱᱟᱢ ᱟᱹᱰᱤ ᱨᱟᱹᱥᱠᱟᱹ ᱜᱤᱧ ᱵᱩᱡᱷᱟᱹᱣ ᱠᱮᱜᱼᱟ᱾ ᱛᱟᱞᱦᱮ ᱱᱤᱛᱚᱜ ᱫᱚ ᱚᱠᱟᱴᱟᱜ ᱤᱭᱟᱨ ᱪᱟᱞᱟᱜ ᱠᱟᱱ ᱛᱟᱢᱟ?
ᱱᱤᱛᱚᱜ ᱪᱟᱞᱟᱜ ᱠᱟᱱᱟ ᱥᱮᱠᱮᱱ ᱰᱤᱭᱟᱨ᱾
ᱥᱮᱠᱮᱱᱰᱤᱭᱟᱨ ᱵᱟᱝ᱾
ᱦᱩᱸ
ᱛᱟᱞᱦᱮ ᱥᱟᱱᱛᱟᱲᱤ ᱢᱤᱰᱤᱭᱟᱢ ᱛᱮᱯᱮ ᱯᱟᱲᱦᱟᱜ ᱠᱟᱱᱟ ᱛᱤᱱᱟᱹᱜ ᱜᱟᱱ ᱜᱤᱫᱽᱨᱟᱹ ᱢᱮᱱᱟᱜ ᱯᱮᱭᱟ ᱥᱮᱠᱮᱱᱰᱤᱭᱟᱨ ᱨᱮ?
ᱦᱳᱭ ᱢᱮᱱᱟᱜ ᱞᱮᱜᱮᱭᱟ ᱮᱠᱷᱚᱱ ᱟᱞᱮ ᱦᱤᱥᱴᱨᱤ ᱰᱤᱯᱟᱨᱢᱮᱱᱴ ᱨᱮ ᱢᱮᱱᱟᱜ ᱞᱮᱭᱟ ᱠᱩᱲᱤ ᱡᱚᱱ ᱞᱮᱠᱟ᱾
ᱟᱪᱪᱷᱟ ᱠᱩᱲᱤ ᱡᱚᱱ ᱢᱟᱱᱮ ᱡᱚᱛᱚ ᱜᱮ ᱥᱟᱱᱛᱟᱲ ᱥᱮ ᱥᱮ ᱮᱴᱟᱜ ᱟᱪᱪᱷᱟ ᱟᱪᱪᱷᱟ ᱟᱪᱪᱷᱟ ᱟᱪᱪᱷᱟ ᱟᱹᱰᱤ ᱱᱟᱯᱟᱭ᱾
ᱦᱩᱸ
ᱛᱟᱞᱦᱮ ᱪᱮᱫ ᱞᱮᱠᱟ ᱢᱟᱱᱮ ᱜᱚᱝᱠᱮ ᱠᱚᱫᱚ ᱢᱮᱱᱟᱜ ᱠᱚ ᱛᱟᱯᱮᱭᱟ ᱥᱮ ᱪᱮᱫ ᱞᱮᱠᱟ?
ᱜᱚᱝᱠᱮ ᱠᱚᱫᱚ ᱵᱟᱹᱱᱩᱜ ᱠᱚᱣᱟ ᱟᱫᱚ ᱤᱭᱟᱹ ᱚᱝᱠᱟᱱ ᱜᱚᱝᱠᱮ ᱫᱚ ᱵᱟᱠᱚ ᱱᱤᱭᱳᱜ ᱠᱟᱜ ᱠᱚᱣᱟ ᱮᱠᱷᱚᱱᱳ ᱚᱵᱫᱤ ᱟᱯᱮ ᱠᱚᱞᱮᱡᱽ ᱨᱮ ᱦᱮᱸ᱾ ᱮᱠᱷᱚᱱ ᱤᱭᱩᱱᱤᱵᱷᱟᱨᱥᱤᱴᱤ ᱠᱷᱚᱱᱟᱜ ᱜᱮ ᱟᱯᱟᱛᱚᱛᱚ ᱯᱟᱲᱦᱟᱣ ᱠᱚ ᱦᱤᱡᱩᱜ ᱠᱟᱱᱟ᱾
ᱟᱪᱪᱷᱟ ᱢᱟᱱᱮ ᱦᱟᱹᱝᱠᱩ ᱫᱟᱫᱟ ᱛᱟᱠᱚ ᱟᱨᱠᱤ ᱫᱟᱫᱟ ᱛᱟ
ᱦᱳᱭ ᱦᱳᱭ ᱫᱟᱫᱟ ᱛᱟᱠᱚ ᱜᱮ ᱮᱠᱷᱚᱱ ᱠᱚᱢᱯᱤᱞᱴ ᱠᱟᱫᱟ ᱠᱚ ᱚᱸᱰᱮ ᱟᱨ ᱱᱚᱸᱰᱮ ᱯᱟᱲᱦᱟᱣ ᱠᱚ ᱦᱤᱡᱩᱜ ᱠᱟᱱᱟ, ᱚᱝᱠᱟ ᱥᱤᱥᱴᱮᱢ᱾
ᱛᱟᱞᱦᱮ ᱠᱳᱱᱳ ᱢᱟᱱᱮ ᱚᱝᱠᱟᱱᱟᱜ ᱚᱥᱩᱵᱤᱫᱟ ᱠᱚ ᱵᱟᱝ ᱦᱩᱭᱩᱜ ᱠᱟᱱ ᱛᱟᱯᱮᱭᱟ ᱡᱟᱦᱟᱱᱟᱜ ᱟᱨᱠᱤ ᱮᱴᱠᱮᱴᱚᱬᱮ ᱠᱚ?
ᱮᱴᱠᱮᱴᱚᱲᱮ ᱢᱟ ᱦᱳᱭᱳᱜ ᱠᱟᱱ ᱜᱮᱭᱟ ᱮᱠᱷᱚᱱ ᱠᱞᱟᱥ ᱵᱟᱝ ᱦᱩᱭ ᱞᱮᱱᱠᱷᱟᱱ ᱪᱮᱫ ᱞᱮᱠᱟ ᱱᱤᱡᱮᱛᱮ ᱯᱟᱲᱦᱟᱣ ᱠᱟᱛᱮᱜ ᱟᱨ ᱪᱮᱫ ᱞᱮᱠᱟ ᱠᱟᱛᱮᱜ ᱟᱢ ᱚᱸᱰᱮᱢ ᱯᱚᱨᱤᱠᱠᱷᱟᱨᱮᱢ ᱚᱞᱟ? ᱦᱳᱭᱥᱮ ᱮᱸᱴᱠᱮᱴᱚᱲᱮ ᱫᱚ ᱦᱩᱭᱩᱜ ᱠᱟᱱ ᱜᱮ ᱵᱩᱡᱷᱟᱹᱣ ᱠᱚᱨᱮᱱᱟᱜ ᱯᱮᱯᱟᱨ ᱦᱚᱸ ᱢᱮᱱᱟᱜᱼᱟ, ᱟᱵᱟᱨ ᱥᱤᱞᱮᱵᱟᱥ ᱜᱮ ᱵᱟᱞᱮ ᱵᱩᱡ ᱫᱟᱲᱮᱜ ᱠᱟᱱᱟ ᱟᱭᱢᱟ ᱦᱚᱲ ᱜᱮ ᱟᱨᱚ ᱪᱤᱠᱟᱹᱛᱮ ᱟᱫᱚᱢ ᱯᱟᱲᱦᱟᱜᱼᱟ ᱱᱟᱢᱵᱟᱨ ᱪᱤᱠ
ᱦᱩᱸ ᱦᱩᱸ ᱦᱩᱸ ᱦᱩᱸ ᱦᱩ ᱟᱪᱪᱷᱟ ᱟᱪᱪᱷᱟ ᱱᱚᱣᱟ ᱢᱟ ᱟᱹᱰᱤ ᱢᱟᱨᱟᱝ ᱟᱹᱰᱤ ᱢᱟᱨᱟᱝ ᱮᱴᱠᱮᱴᱚᱬᱮ ᱠᱟᱱᱟ ᱥᱟᱹᱨᱤᱜᱮ ᱢᱟᱱᱮ ᱱᱤᱛᱚᱜ ᱟᱨᱠᱤ ᱮᱠᱷᱚᱱᱳ ᱯᱚᱨᱡᱚᱱᱛᱚ ᱟᱵᱚ ᱢᱟᱱᱮ ᱩᱱᱟᱹᱜ ᱫᱤᱱ ᱦᱩᱭᱱᱟ ᱦᱮᱸ ᱥᱟᱱᱛᱟᱞᱤ ᱢᱤᱰᱤᱭᱟᱢ ᱪᱟᱹᱞᱩ ᱠᱟᱛᱮᱜ ᱦᱮᱸ ᱥᱮ᱾ ᱮᱠᱷᱚᱱᱳ ᱯᱚᱨᱡᱚᱱᱛᱚ ᱢᱟᱱᱮ ᱥᱟᱱᱛᱟᱞᱤ ᱮᱠᱟᱞ ᱜᱮ ᱮᱠᱟᱞ ᱜᱮ ᱢᱟᱱᱮ ᱥᱟᱱᱛᱟᱞᱤ ᱴᱤᱪᱟᱨ ᱮᱠᱷᱚᱱᱚ ᱵᱟᱠᱚ ᱱᱤᱭᱳᱜᱽ ᱠᱟᱱᱟ ᱥᱮ ᱦᱮᱸ ᱥᱮ ᱵᱟᱝ? ᱛᱚ ᱚᱱᱟ ᱫᱚ ᱥᱟᱱᱛᱟᱲᱤ ᱤᱥᱴᱩᱰᱮᱱᱴ ᱠᱚᱣᱟᱜ ᱢᱤᱫᱴᱟᱝ ᱦᱮᱸ ᱮᱠᱫᱚᱢ ᱮᱠᱫᱚᱢ ᱟᱹᱰᱤ ᱢᱟᱨᱟᱝ ᱮᱴᱠᱮᱴᱚᱬᱮ ᱠᱟᱱᱟ᱾
ᱦᱮᱸ
ᱛᱟᱞᱦᱮ ᱢᱚᱴᱟᱢᱩᱴᱤ ᱛᱟᱞᱦᱮ ᱡᱟᱦᱟᱭᱸ ᱱᱤᱛᱚᱜ ᱟᱨᱠᱤ ᱱᱟᱭᱤᱱ ᱴᱮᱱ ᱠᱚᱨᱮ ᱠᱚ ᱯᱟᱲᱦᱟᱜ ᱠᱟᱱᱟ ᱦᱮᱸ ᱥᱮ᱾
ᱛᱟᱦᱞᱮ ᱱᱩᱠᱩ ᱠᱚᱞᱮᱡᱽ ᱨᱮᱠᱚ ᱪᱟᱞᱟᱣ ᱞᱮᱱᱠᱷᱟᱱ ᱟᱨᱠᱤ ᱢᱟᱱᱮ ᱪᱮᱫᱞᱮᱠᱟ ᱮᱴᱠᱮᱴᱚᱬᱮ ᱯᱷᱮᱥ ᱦᱩᱭᱩᱜ ᱛᱟᱠᱚᱣᱟ ᱥᱮ ᱪᱮᱫ ᱞᱮᱠᱟ ᱟᱢ ᱪᱮᱫ ᱞᱮᱠᱟᱢ ᱢᱚᱱᱮᱭᱟ ᱟᱨᱠᱤ ᱮᱠᱷᱚᱱ ᱦᱚᱸ ᱢᱟᱱᱮ ᱱᱤᱛᱚᱜ ᱫᱚ ᱪᱮᱫ ᱞᱮᱠᱟᱧ ᱞᱟᱹᱭᱟ ᱟᱨᱠᱤ ᱪᱮᱜᱠᱟ ᱢᱟᱱᱮ ᱡᱟᱦᱟᱸᱭ ᱤᱞᱮᱵᱷᱮᱱ ᱴᱩᱭᱮᱞᱵᱷ ᱠᱚᱨᱮ ᱠᱚ ᱯᱟᱲᱦᱟᱜ ᱠᱟᱱᱟ ᱡᱟᱦᱟᱸᱭ ᱱᱟᱣᱟ ᱠᱚ ᱪᱟᱞᱟᱜᱼᱟ ᱟᱨᱠᱤ ᱠᱚᱞᱮᱡᱽ ᱦᱮᱸ ᱥᱮ᱾ ᱢᱟᱱᱮ ᱩᱝᱠᱩ ᱫᱚ ᱪᱮᱫ ᱞᱮᱠᱟ ᱠᱟᱛᱮ ᱞᱟᱦᱟ ᱥᱮᱫ ᱠᱚ ᱪᱟᱞᱟᱣ ᱫᱟᱲᱮᱜᱼᱟ, ᱟᱢ ᱪᱮᱫ ᱞᱮᱠᱟᱢ ᱞᱟᱹᱭᱟ ᱟᱢ ᱪᱮᱫ ᱞᱮᱠᱟᱢ ᱢᱚᱱᱮᱭᱟ?
ᱩᱝᱠᱩ ᱫᱚ ᱟᱫᱚ ᱪᱮᱫ ᱞᱮᱠᱟ ᱠᱟᱛᱮ ᱠᱚ ᱪᱟᱞᱟᱜᱼᱟ, ᱚᱸᱰᱮ ᱠᱷᱚᱱᱟᱜ ᱠᱚ ᱯᱟᱲᱦᱟᱣ ᱦᱤᱡᱩᱜᱼᱟ ᱟᱠᱚᱣᱟᱜ ᱤᱪᱪᱷᱟᱹ ᱦᱚᱸᱛᱚ ᱦᱩᱭᱩᱜᱼᱟ ᱡᱮ ᱠᱚᱞᱮᱡᱽ ᱨᱮ ᱢᱤᱫᱴᱟᱝ ᱪᱟᱞᱟᱣ ᱠᱟᱛᱮ ᱵᱷᱟᱜᱮ ᱡᱟᱭᱜᱟ ᱨᱮ ᱡᱟᱦᱟᱸᱟ ᱠᱟᱛᱮ ᱟᱞᱮ ᱦᱚᱸ ᱯᱟᱲᱦᱟᱣ ᱠᱟᱛᱮᱜ ᱟᱨᱦᱚᱸ ᱢᱤᱫᱴᱟᱝ ᱢᱟᱨᱟᱝ ᱦᱚᱲᱞᱮ ᱦᱩᱭ ᱫᱟᱲᱮᱭᱟᱜ ᱢᱟ ᱦᱳᱭᱥᱮ᱾ ᱟᱫᱚ ᱩᱝᱠᱩ ᱪᱤᱠᱟᱹᱛᱮᱠᱚ ᱟᱫᱚ ᱱᱚᱸᱰᱮ ᱫᱚ ᱠᱞᱟᱥ ᱦᱚᱸ ᱵᱟᱝ ᱦᱩᱭᱩᱜ ᱠᱟᱱᱟ᱾ ᱥᱚᱨᱠᱟᱨᱤ ᱠᱚᱞᱮᱡᱽ ᱠᱟᱱᱟ ᱡᱮᱦᱮᱛᱩ ᱟᱹᱰᱤ ᱟᱹᱴᱩ ᱢᱟᱥᱴᱟᱨ ᱠᱚᱦᱚᱸ ᱮᱠᱷᱚᱱᱳ ᱵᱟᱠᱚ ᱱᱤᱭᱳᱜᱽ ᱠᱟᱜ ᱠᱚᱣᱟ᱾ ᱦᱮᱸ ᱟᱫᱚ ᱚᱠᱟ ᱞᱮᱠᱟᱛᱮ ᱦᱩᱭᱩᱜᱼᱟ ᱟᱫᱚ? ᱚᱝᱠᱟᱜᱮ ᱟᱫᱚ ᱪᱤᱠᱟᱹ ᱠᱟᱛᱮᱢ ᱟᱫᱚᱢ ᱞᱟᱦᱟᱜ ᱟᱹᱰᱤ ᱮᱴᱠᱮᱼᱴᱚᱬᱮ ᱨᱮᱱᱟᱜ ᱜᱮ ᱵᱮᱯᱟᱨ ᱱᱚᱣᱟ ᱫᱚ, ᱦᱩᱸ᱾ ᱱᱤᱡᱮᱛᱮ ᱡᱚᱛᱚᱴᱟ ᱥᱚᱢᱵᱷᱚᱵ ᱛᱚᱛᱚ ᱴᱟᱢ ᱠᱚᱨᱟᱣᱟ ᱛᱟᱨ ᱩᱯᱚᱨ ᱛᱟᱨ ᱵᱟᱭᱨᱮ ᱠᱤ ᱟᱨ ᱤᱱᱟᱹᱜ ᱱᱚᱞᱮᱡ ᱢᱮᱱᱟᱜ ᱛᱟᱢᱟ ᱟᱢᱦᱚ, ᱡᱮᱢ ᱠᱚᱨᱟᱣ ᱫᱟᱲᱮᱜᱼᱟ, ᱦᱳᱭ᱾
ᱛᱟᱦᱚᱞᱮ ᱱᱤᱛᱳᱜ ᱫᱚ ᱠᱚᱱᱴᱤᱱᱤᱭᱩ ᱛᱟᱦᱚᱞᱮ ᱯᱟᱲᱦᱟᱜ ᱫᱚ ᱪᱟᱞᱟᱜ ᱠᱟᱱᱟ ᱵᱟᱝ?
ᱦᱳᱭ᱾
ᱟᱨ ᱛᱟᱦᱚᱞᱮ ᱟᱛᱩ ᱫᱤᱥᱚᱢ ᱠᱚᱨᱮ ᱫᱚ ᱵᱟᱝ ᱪᱟᱞᱟᱣ ᱦᱩᱭ ᱠᱟᱱᱟ ᱟᱛᱩ ᱫᱤᱥᱚᱢ᱾
ᱟᱛᱩ ᱫᱤᱥᱚᱢ ᱠᱚᱨᱮ ᱫᱚ ᱮᱠᱷᱚᱱ ᱫᱚ ᱪᱟᱞᱟᱣ ᱵᱟᱝ ᱦᱩᱭ ᱠᱟᱱᱟ ᱞᱟᱹᱭ ᱦᱩᱭᱩᱜ ᱠᱟᱱᱟ ᱦᱚᱜᱼᱚᱭ ᱫᱩᱨᱜᱟᱹ ᱯᱩᱡᱟᱹ ᱥᱮ ᱟᱨᱠᱤ᱾ ᱪᱟᱞᱟᱜ᱾
ᱟᱪᱪᱷᱟ, ᱟᱪᱪᱷᱟ, ᱟᱪᱪᱷᱟ, ᱢᱟᱱᱮ ᱦᱮ ᱟ ᱴᱷᱤᱠ ᱪᱮ ᱮᱢ ᱢᱟᱱᱮ ᱪᱤᱜᱠᱟᱧ ᱞᱟᱹᱭᱟ᱾ ᱦᱩᱸ ᱫᱩᱨᱜᱟᱹ ᱯᱩᱡᱟᱹ ᱥᱮᱢ ᱪᱟᱞᱟᱜᱼᱟ ᱵᱟᱝ᱾
ᱦᱳᱭ᱾
ᱟᱪᱪᱷᱟ ᱟᱨ ᱛᱟᱦᱚᱞᱮ ᱦᱩᱲᱩ ᱨᱚᱦᱚᱭ ᱠᱚ ᱨᱮᱱᱟᱜ ᱵᱮᱯᱟᱨ ᱠᱚ ᱪᱮᱞᱮᱠᱟ?
ᱦᱩᱲᱩ ᱫᱚ ᱦᱚᱸᱼᱚᱭ ᱮᱠᱷᱚᱱ ᱛᱚ ᱦᱚᱸᱜᱼᱚᱭ ᱮᱱᱠᱟ ᱫᱟᱜ ᱤᱫᱤᱭ ᱫᱟᱭ ᱱᱟᱥᱮ ᱱᱟᱥᱮ᱾ ᱦᱳᱭᱥᱮ ᱟ ᱛᱚᱞᱟ ᱠᱚ ᱜᱤᱰᱤ ᱦᱳᱭ ᱠᱟᱱᱟ ᱦᱟᱸᱜ ᱦᱟᱯᱮᱱ ᱟᱣᱨᱤ ᱦᱳᱭᱳᱜᱼᱟ᱾
ᱟᱪᱪᱷᱟ᱾ ᱟᱞᱮ ᱫᱚ ᱱᱟᱦᱟᱜ ᱤᱧᱢᱟ ᱟᱹᱰᱤ ᱥᱟᱺᱜᱤᱧ ᱨᱮ ᱢᱤᱱᱟᱹᱧᱟ᱾ ᱟᱨ ᱦᱮᱸ ᱤᱧ ᱛᱚᱱᱟᱜ ᱱᱤᱛᱳ ᱫᱚ ᱢᱩᱢᱵᱟᱭ ᱨᱮ ᱢᱮᱱᱟᱜ ᱟᱠᱟ ᱫᱤᱧᱟ᱾
ᱦᱩᱸ᱾
ᱛᱚ ᱱᱟᱜ ᱚᱲᱟᱜ ᱠᱚᱨᱮ ᱱᱟᱜ ᱦᱮᱞᱳᱣ᱾
ᱦᱮᱸ, ᱟᱸᱡᱚᱢᱚᱜ ᱠᱟᱱᱟ ᱞᱟᱹᱭ ᱢᱮ᱾
ᱟᱸᱡᱚᱢᱚᱜ ᱠᱟᱱᱟ ᱥᱮ ᱵᱟᱝ?
ᱦᱮᱸ, ᱟᱸᱡᱚᱢᱚᱜ ᱠᱟᱱᱟ᱾
ᱟᱪᱪᱷᱟ, ᱟᱪᱪᱷᱟ, ᱟᱪᱪᱷᱟ ᱦᱮᱸ ᱞᱟᱹᱭᱫᱟᱹᱧ ᱚᱲᱟᱜ ᱠᱚᱨᱮ ᱢᱟ ᱱᱤᱛᱳᱜ ᱫᱚ ᱚᱠᱚᱭ ᱦᱚᱸ ᱵᱟᱹᱱᱩᱜ ᱠᱚᱣᱟ ᱢᱟᱱᱮ ᱡᱷᱚᱛᱚ ᱜᱮ ᱟᱨᱠᱤ ᱯᱷᱮᱢᱮᱞᱤ ᱜᱮ᱾ ᱦᱮᱭ ᱠᱟᱱᱟ ᱞᱮ ᱱᱟᱱᱛᱮ ᱟᱨ ᱫᱟᱜ ᱡᱟᱹᱲᱤ ᱢᱟ ᱦᱚᱜᱼᱚᱭ ᱟᱨᱟᱢᱵᱚᱣ ᱠᱟᱫᱟ ᱥᱮ ᱟᱨ ᱛᱟᱦᱚᱞᱮ ᱚᱱᱟ ᱜᱮ ᱟᱨᱠᱤ ᱚᱱᱟ ᱜᱮ ᱟᱹᱰᱤ ᱪᱤᱱᱛᱟᱹ ᱨᱮ ᱢᱮᱱᱟᱜ ᱟᱠᱟᱫᱤᱧᱟ ᱛᱟᱦᱚᱞᱮ ᱱᱤᱭᱟᱹ ᱵᱟᱨ ᱫᱚ ᱱᱟ ᱪᱟᱥᱼᱵᱟᱥ ᱫᱚ ᱦᱩᱭᱩᱜᱼᱟ ᱥᱮ ᱵᱟᱝ ᱦᱩᱭᱩᱜᱼᱟ? ᱚᱱᱟᱜᱮ ᱱᱟᱜ ᱵᱟᱹᱞᱤᱧ ᱵᱩᱡᱽ ᱫᱟᱲᱮᱭᱟᱜ ᱠᱟᱱᱟ᱾
ᱛᱟᱦᱮᱸᱱᱟ ᱟᱨ ᱚᱲᱟᱜ ᱠᱚᱨᱮᱱᱟᱜ ᱟᱛᱳ ᱫᱤᱥᱚᱢ ᱠᱚᱨᱮ ᱦᱚᱸᱛᱚ ᱥᱮᱨᱚᱠᱚᱢ ᱤᱭᱟᱹ ᱵᱟᱝ ᱦᱩᱭᱩᱜᱼᱟ, ᱚᱠᱚᱭ ᱧᱮᱞ ᱛᱟᱢᱟᱭ ᱦᱳᱭ ᱥᱮ᱾ ᱦᱩᱸ᱾
ᱮᱠᱫᱚᱢ, ᱮᱠᱫᱚᱢ, ᱮᱠᱫᱚᱢ᱾
ᱦᱮᱸᱛᱚ ᱢᱟ
ᱟᱫᱚ ᱚᱱᱟ ᱜᱮ ᱢᱚᱱᱮ ᱦᱩᱭᱩᱜ ᱠᱟᱱᱟ ᱜᱟᱯᱟ ᱢᱮᱭᱟᱝ ᱥᱮᱜ ᱪᱟᱞᱟᱜ ᱦᱩᱭᱩᱜᱼᱟ᱾
ᱦᱮᱸ
ᱟᱨ ᱤᱧ ᱛᱚ ᱵᱟᱹᱧ ᱪᱟᱞᱟᱣ ᱫᱟᱲᱮᱭᱟᱜ ᱠᱟᱱᱟ ᱱᱚᱰᱮ ᱠᱟᱹᱢᱤ ᱦᱩᱭᱩᱜ ᱠᱟᱱᱟ ᱥᱮ ᱛᱟᱞᱦᱮ ᱟᱫᱚ ᱚᱱᱟᱼᱼ ᱚᱱᱟ ᱜᱮ ᱱᱟᱜ ᱟᱹᱰᱤ ᱯᱨᱚᱵ ᱞᱮᱢ ᱨᱮ ᱢᱮᱱᱟᱜ ᱟᱠᱟ ᱫᱤᱧᱟ ᱱᱤᱛᱚᱜ ᱫᱚ?
ᱦᱩᱸ ᱚᱱ ᱠᱟᱱ ᱵᱮᱯᱟᱨ ᱨᱮ ᱫᱚ
ᱟᱪᱪᱷᱟ, ᱛᱚ-ᱛᱚᱞᱟ ᱠᱚᱫᱚ ᱯᱮ, ᱤᱭᱟᱹ ᱢᱟᱱᱮ ᱦᱟᱨᱟᱣ ᱟᱠᱟᱱ ᱛᱟᱯᱮᱭᱟ ᱛᱚᱞᱟ ᱠᱚᱫᱚ?
ᱛᱚᱞᱟ ᱠᱚᱫᱚ ᱮᱠᱷᱚᱱ ᱱᱚᱜᱼᱚᱭ ᱟᱨᱠᱤ, ᱱᱚᱸᱜᱼᱚᱭ ᱛᱚ ᱟᱢᱵᱟᱵᱩᱛᱤ ᱞᱟᱦᱟ ᱞᱮ ᱤᱭᱟᱹ ᱟᱠᱟᱫᱟ ᱟᱨ ᱜᱤᱰᱤ ᱟᱠᱟᱫᱟᱞᱮ ᱮᱠᱷᱚᱱ ᱟᱣᱨᱤᱭᱟᱜ-ᱟ ᱦᱟᱸᱜ ᱦᱟᱯᱮ᱾
ᱟᱪᱪᱷᱟ ᱟᱪᱪᱷᱟ ᱟᱪᱷᱟ, ᱟᱪᱪᱷᱟ ᱟᱸᱡᱚᱢᱮᱜ ᱟᱹᱻᱧ ᱟᱸᱡᱚᱢᱮᱜ ᱟᱹᱧ ᱵᱟᱝ ᱢᱟ ᱟᱵᱚ ᱥᱮᱜ ᱟᱨᱠᱤ ᱟᱵᱚ ᱫᱤᱥᱚᱢ ᱵᱩᱨᱩ ᱵᱚᱸᱜᱟ ᱜᱟᱯᱟ ᱢᱮᱭᱟᱝ ᱥᱮᱴᱮᱨᱚᱜ ᱠᱟᱱᱟ ᱥᱮ ᱪᱮᱫ?
ᱦᱮᱸ ᱵᱩᱨᱩ ᱵᱚᱸᱜᱟ ᱥᱮᱴᱮᱨᱚᱜ ᱠᱟᱱᱟ ᱦᱮᱸ, ᱦᱚᱸᱜᱼᱚᱭ ᱥᱚᱱᱤᱵᱟᱨ ᱨᱚᱵᱤᱵᱟᱨ ᱠᱟᱱᱟ᱾
ᱦᱮᱸ ᱦᱮᱸ ᱦᱮᱸ᱾
ᱱᱤᱭᱟᱹ ᱫᱷᱟᱣ ᱢᱟ ᱟᱨᱚ ᱤᱭᱟᱹ ᱠᱚᱠᱚ ᱵᱟᱱᱟᱣᱟ ᱠᱟᱫᱟ ᱟᱹᱰᱤ ᱠᱤᱪᱷᱩ ᱦᱮᱸ᱾ ᱱᱚᱛᱩᱱ, ᱱᱚᱛᱩᱱ ᱤᱭᱩᱱᱤᱠ ᱠᱤᱪᱷᱩ ᱡᱤᱱᱤᱥ ᱠᱚ ᱵᱟᱱᱟᱣ ᱟᱠᱟᱫᱟ᱾
ᱟᱪᱪᱷᱟ ᱡᱟᱱᱮ ᱦᱟᱱᱮ, ᱤᱭᱟᱹ ᱥᱤᱲᱤ ᱠᱚ ᱵᱟᱝ?
ᱦᱚᱭ, ᱫᱮᱜ ᱵᱟᱲᱟ ᱞᱟᱹᱜᱤᱫ ᱦᱚᱲᱟᱜ ᱥᱩᱵᱤᱫᱟ ᱞᱟᱹᱜᱤᱫ ᱟᱨᱠᱤ᱾
ᱦᱮᱸ ᱦᱮᱸ ᱦᱮᱸ᱾
ᱫᱷᱤᱨᱤ ᱠᱚ ᱛᱟᱦᱮᱸ ᱠᱟᱱᱟ ᱨᱟᱜᱟᱲ ᱨᱩᱜᱩᱲ ᱦᱮᱸ, ᱟᱭᱢᱟ ᱦᱚᱲ ᱜᱮ ᱵᱟᱠᱚ ᱫᱮᱜ ᱫᱟᱲᱮᱭᱟᱜ ᱠᱟᱱ ᱛᱟᱦᱮᱸᱜ ᱵᱤᱥᱮᱥ ᱠᱩᱨᱤ ᱨᱮ ᱩᱱᱠᱩ ᱵᱚᱭᱚᱥᱠᱚ ᱦᱮᱸ ᱩᱱᱠᱩ ᱠᱚ ᱵᱟᱠᱚ ᱫᱮᱡ ᱫᱟᱲᱮᱭᱟᱜ ᱠᱟᱱᱟ ᱩᱢᱮᱨᱟᱱ ᱦᱚᱲ ᱠᱚ ᱛᱟᱦᱞᱮ ᱩᱱᱠᱩ ᱠᱚ ᱞᱟᱹᱜᱤᱫ ᱟᱨᱠᱤ ᱚᱱᱟ ᱫᱮᱡ ᱦᱮᱡ, ᱥᱮᱱ ᱦᱮᱡ ᱞᱟᱹᱜᱤᱫ ᱮᱠᱴᱩ ᱢᱤᱫᱴᱟᱝ ᱥᱩᱵᱤᱫᱟ ᱢᱤᱫᱴᱟᱝ ᱦᱩᱭ ᱟᱠᱟᱱᱟ᱾
ᱦᱩᱸ ᱦᱩᱸ, ᱦᱟᱲᱟᱢ ᱵᱩᱰᱷᱤ ᱞᱟᱹᱜᱤᱫ ᱫᱚ ᱵᱷᱟᱜᱤ ᱜᱮ ᱥᱩᱵᱤᱫᱟ ᱦᱩᱭ ᱟᱠᱟᱱᱟ᱾
ᱜᱮ ᱦᱩᱭ ᱠᱟᱱᱟ, ᱯᱩᱡᱟᱹ ᱮᱢ ᱠᱟᱛᱮᱜ ᱦᱚᱭᱛᱚ ᱫᱮᱜ ᱱᱟᱭ ᱤᱭᱟᱹ ᱠᱮᱫᱟᱭ ᱦᱮᱜ ᱱᱟᱭ ᱢᱤᱫᱴᱟᱝ ᱵᱷᱟᱜᱮ
ᱟᱪᱪᱷᱟ ᱟᱪᱪᱷᱟ ᱟᱪᱪᱷᱟ ᱟᱪᱪᱷᱟ, ᱢᱚᱴᱟᱼᱢᱩᱴᱤ ᱤᱧᱻ ᱢᱤᱫ ᱫᱷᱟᱣᱤᱧ ᱪᱟᱞᱟᱣ ᱞᱮᱱᱟ ᱪᱟᱞᱟᱣ ᱫᱚ ᱟᱹᱰᱤ ᱫᱤᱱ ᱨᱮ ᱟᱨᱠᱤ ᱦᱮᱸ ᱥᱮ ᱫᱚ ᱢᱟᱱᱮ ᱚᱱᱟ ᱥᱤᱲᱤ ᱠᱚᱫᱚ ᱵᱟᱝ ᱛᱟᱦᱮᱸ ᱠᱟᱱᱟ᱾ ᱟᱫᱚ ᱤᱧ ᱫᱩᱧ ᱢᱚᱱᱮᱭᱟ ᱥᱤᱲᱤ ᱠᱚ ᱵᱟᱹᱭᱥᱟᱹᱣ ᱠᱟᱛᱮᱫ ᱢᱟᱱᱮ, ᱡᱟᱦᱟᱸ ᱢᱤᱫᱴᱟᱝ ᱨᱟᱹᱥᱠᱟᱹ ᱥᱟᱦᱟᱜ ᱥᱟᱹᱭᱤᱡ ᱢᱟᱱᱮ ᱫᱟᱨᱮ ᱠᱚ ᱜᱚᱲ ᱜᱚᱲ ᱛᱮᱢ ᱫᱮᱡᱚᱜᱼᱟ ᱦᱮᱸ ᱥᱮ, ᱚᱱᱟ ᱠᱚ ᱨᱟᱹᱥᱠᱟᱹ ᱫᱚ ᱟᱫᱚ ᱪᱟᱵᱟᱭᱱᱟ ᱥᱤᱲᱤ ᱠᱚ ᱢᱟᱱᱮ ᱵᱟᱹᱭ
ᱦᱩᱸ ᱦᱩᱸ, ᱢᱤᱜ ᱯᱚᱠᱠᱷᱮ ᱥᱩᱵᱤᱫᱟ ᱦᱚᱸ ᱦᱩᱭ ᱠᱟᱱᱟ ᱟᱨ ᱢᱤᱫ ᱯᱚᱠᱠᱷᱮ ᱚᱥᱩᱵᱤᱫᱟ ᱦᱚᱸ ᱞᱟᱹᱭ ᱞᱮᱠᱷᱟᱱ ᱜᱟᱱᱚᱜᱼᱟ, ᱵᱩᱨᱩ ᱵᱚᱸᱜᱟ ᱫᱚ ᱪᱮᱜ ᱪᱮ ᱚᱸᱰᱮᱢ ᱵᱩᱨᱩ ᱨᱮᱢ ᱫᱮᱡᱚᱜᱼᱟ ᱦᱳᱭᱥᱮ, ᱮᱸ ᱹᱹᱹ ᱴᱟᱝ ᱟᱞᱟᱫᱟ ᱜᱮ ᱢᱤᱫᱴᱟᱝ ᱮᱠᱥᱯᱮᱨᱤᱭᱮᱱᱥ ᱱᱚᱣᱟ ᱫᱚ ᱢᱤᱫᱴᱟᱝ ᱚᱲᱟᱜ᱾ ᱪᱷᱟᱺᱫᱮᱢ ᱫᱮᱡᱚᱜ ᱠᱟᱱ ᱞᱮᱠᱟ ᱜᱮ ᱵᱩᱡᱷᱟᱹᱜᱼᱟ ᱦᱳᱭ ᱥᱮ ᱥᱤᱲᱤ ᱠᱚ ᱵᱟᱱᱟᱣ ᱟᱠᱟᱫᱟ ᱦᱟᱸᱜ ᱾
ᱦᱳᱭ, ᱥᱤᱲᱤ ᱠᱚ ᱵᱮᱱᱟᱣ ᱟᱠᱟᱫᱟ ᱟᱫᱚ ᱱᱚᱣᱟ ᱫᱚ ᱢᱤᱫᱴᱟᱝ ᱵᱷᱚᱫᱽᱨᱚ ᱥᱚᱫᱽᱨᱚᱢ ᱪᱟᱞᱟᱜᱼᱟ ᱪᱷᱟᱲᱟ ᱫᱮᱡ ᱮᱱᱟᱢ ᱟᱬᱜᱚᱭᱮᱱᱟᱢ ᱚᱱᱟ ᱢᱟᱱᱮ ᱠᱳᱱᱳ ᱢᱤᱫᱴᱟᱝ ᱮᱠᱥᱯᱤᱭᱮᱱᱥ ᱫᱚ ᱵᱟᱝ ᱦᱳᱭᱳᱜ ᱞᱟᱜᱼᱼ ᱠᱟ ᱵᱟᱝ ᱵᱩᱡᱷᱟᱹᱜ ᱠᱟᱱᱟ ᱦᱮᱸᱥᱮ ᱵᱟᱝ? ᱹᱹᱹᱹᱹᱹᱹᱹᱹᱟᱜ-ᱟᱜ ᱾ ᱟᱨ ᱞᱟᱦᱟ ᱛᱮᱱᱟᱜ ᱫᱚ ᱟᱹᱰᱤ ᱪᱮᱨᱦᱟ ᱮᱠᱫᱚᱢ ᱞᱮᱸᱡᱮᱫ ᱧᱩᱨᱩᱜᱚᱫᱚ ᱟᱢ ᱞᱟᱛᱟᱨ ᱾ ᱥᱮ ᱟᱨᱚᱢ ᱨᱟᱠᱟᱵ ᱟ ᱫᱟᱨᱮ ᱨᱮᱢ ᱜᱚᱦᱚᱲᱚᱜᱼᱟ ᱦᱟᱹᱱᱤ ᱴᱷᱮᱱᱮᱢ ᱜᱚᱦᱚᱲᱚᱜᱼᱟ ᱱᱩᱭ - ᱠᱷᱮᱢ ᱜᱚᱦᱚᱲᱚᱜᱼᱟ᱾
ᱪᱮᱜ ᱵᱮᱯᱟᱨ? ᱦᱚᱭ ᱥᱮ, ᱮᱸᱦᱻᱮᱸᱦ ᱾
ᱟᱪᱪᱷᱟ ᱦᱮ-ᱦᱮ, ᱟᱪᱪᱷᱟ ᱛᱟᱞᱦᱮ ᱪᱟᱞᱟᱣ ᱫᱚ ᱵᱟᱝ ᱦᱳᱭ ᱠᱟᱱᱟ ᱪᱟᱞᱟᱣ ᱵᱟᱲᱟ?
ᱟᱨᱫᱚ ᱦᱮᱸ ᱵᱟᱨ ᱫᱷᱟᱣ ᱪᱟᱞᱟᱣ ᱦᱳᱭᱼᱼ ᱢᱟᱢᱟ ᱚᱲᱟᱜ ᱠᱷᱚᱱᱟᱜ ᱢᱤᱫ ᱫᱷᱟᱣ ᱪᱟᱞᱟᱣ ᱦᱳᱭ ᱞᱮᱱᱟ ᱾ ᱟᱨ ᱢᱤᱫ ᱫᱷᱟᱣ ᱫᱚ ᱫᱤᱫᱤ ᱛᱟᱠᱚ ᱠᱚ ᱤᱫᱤ ᱞᱮᱫ ᱞᱮᱭᱟ ᱾ ᱟᱫᱚ ᱩᱱᱜᱮ ᱪᱟᱞᱟᱣ ᱦᱳᱭ ᱟᱠᱟᱱᱟ ᱵᱟᱨ ᱫᱷᱟᱣ ᱟᱫᱚ ᱮᱠᱷᱚᱱ ᱫᱚ ᱪᱟᱞᱟᱣ ᱫᱚ ᱵᱟᱝ ᱦᱳᱭ ᱠᱟᱱᱟ ᱾ ᱟᱫᱚ ᱱᱤᱭᱟᱹ ᱫᱷᱟᱣ ᱫᱚ ᱦᱟᱸᱜ ᱥᱚᱢᱵᱷᱚᱵᱚᱜ-ᱟ ᱥᱮ ᱵᱟᱝ ᱚᱱᱟᱜᱮ ᱢᱮᱫᱴᱟᱝ ᱵᱮᱯᱟᱨ ᱾ ᱪᱮᱫᱟᱜ ᱥᱮ ᱠᱚᱞᱮᱡᱽ ᱠᱚ ᱱᱚᱜ ᱚᱭ ᱯᱚᱨᱤᱠᱠᱷᱟ ᱠᱚᱦᱚᱸ ᱥᱳᱨᱳᱜ ᱠᱟᱱ ᱛᱟᱞᱮᱭᱟ ᱾ ᱪᱤᱠᱟᱹᱛᱮ ᱥᱚᱢᱵᱷᱚᱵᱽ? ᱠᱮᱞᱟᱥ ᱠᱚᱦᱚᱸ ᱥᱮᱨᱚᱠᱚᱢ ᱵᱟᱝ ᱦᱳᱭᱳᱜ ᱠᱟᱱᱟ ᱡᱮ ᱤᱭᱟᱹ ᱢᱟᱱᱮ ᱤᱭᱟᱹ ᱛᱮ ᱠᱚᱵᱷᱟᱨ ᱠᱟᱛᱮᱜ ᱮᱢ ᱤᱭᱟᱹ ᱫᱟᱲᱮᱜᱼᱟ ᱚᱝᱠᱟ ᱦᱚᱸᱛᱚ ᱵᱟᱝ ᱥᱮ᱾
ᱚ ᱟᱨ ᱛᱟᱦᱞᱮ ᱠᱚᱞᱮᱡᱽ ᱠᱷᱚᱱᱟᱜ ᱚᱱᱠᱟᱱᱟᱜ ᱤᱭᱟᱹ ᱵᱟᱹᱱᱩᱜ ᱛᱟᱯᱮᱭᱟ ᱡᱮ ᱠᱚᱞᱮᱡᱽ ᱠᱷᱚᱱᱟᱜ ᱵᱟᱯᱮ ᱪᱟᱞᱟᱜ ᱜᱮᱭᱟ?
ᱠᱚᱞᱮᱪ ᱠᱷᱚᱱᱟᱜ ᱞᱮ ᱪᱮᱜ ᱚᱱᱠᱟᱱ ᱤᱭᱟᱹ ᱜᱮ ᱵᱟᱹᱱᱩᱜᱼᱟ ᱛᱚ ᱢᱮᱛᱟᱢ ᱠᱟᱱᱤᱧ, ᱠᱳᱱᱳ ᱥᱮᱨᱚᱠᱚᱢ ᱤᱭᱟᱹ ᱜᱮ ᱵᱟᱹᱱᱩᱜᱼᱟ ᱡᱮ ᱢᱤ-ᱢᱮᱜᱴᱟᱝ
ᱟᱪᱪᱷᱟ ᱟᱪᱪᱷᱟ ᱟᱪᱪᱷᱟ, ᱦᱮᱸ ᱦᱮᱸ ᱦᱮᱸ ᱦᱮᱸ᱾
ᱦᱩᱝᱠᱟ ᱡᱮ ᱤᱭᱩᱱᱤᱭᱚᱱ ᱢᱮᱱᱟᱜᱼᱟ ᱥᱮ ᱪᱮᱜ ᱡᱮ ᱚᱱᱠᱟ ᱤᱫᱤᱞᱮᱭᱟ ᱠᱚ ᱜᱚᱝᱠᱮ ᱠᱚ ᱚᱱᱠᱟᱱᱟᱜ ᱦᱚᱸ ᱠᱳᱱᱳ ᱤᱭᱟᱹ ᱵᱟᱹᱱᱩᱜᱼᱟ᱾ ᱵᱩᱡᱷᱟᱹᱣ ᱠᱮᱫᱟᱢ ᱚᱱᱠᱟᱱ ᱵᱮᱯᱟᱨ᱾
ᱛᱟᱦᱞᱮ ᱚᱱᱠᱟ ᱫᱟᱬᱟᱱ ᱠᱚᱫᱚ ᱵᱟᱯᱮ ᱪᱟᱞᱟᱜ ᱜᱮᱭᱟ ᱠᱚᱞᱮᱡᱽ ᱠᱷᱚᱱᱟᱜ?
ᱩᱸ ᱵᱟᱝ ᱠᱚ ᱤᱫᱤᱭᱠᱟᱜ ᱞᱮᱭᱟ ᱮᱠᱷᱚᱱ ᱚᱵᱫᱤ, ᱠᱚᱞᱮᱡᱽ ᱴᱩᱨ ᱠᱚ ᱵᱟᱠᱚ ᱤᱫᱤ ᱠᱚᱣᱟ ᱚᱱᱠᱟ ᱫᱚ ᱵᱟ ᱠᱚ ᱤᱫᱤᱭᱠᱟᱜ ᱞᱮ ᱥᱮᱠᱮᱱ ᱰᱤᱭᱟᱨ ᱞᱮ ᱨᱟᱠᱟᱵ ᱮᱱ ᱨᱮᱦᱚᱸ ᱠᱳᱱᱚ ᱤᱭᱟᱹ ᱜᱮ ᱵᱟᱱᱩᱜᱼᱟ ᱚᱱᱟ ᱠᱚ ᱫᱤᱠ ᱫᱤᱭᱮ᱾
ᱟᱪᱪᱷᱟ, ᱢᱟᱱᱮ ᱦᱮᱸ-ᱦᱮᱸ, ᱟᱫᱚ ᱚᱸᱰᱮ ᱫᱚ ᱱᱟᱦᱱᱟᱜ ᱡᱟᱦᱟᱸ ᱠᱚᱞᱮᱡᱽ ᱨᱮᱢ ᱯᱟᱲᱦᱟᱜ ᱠᱟᱱᱟ ᱟᱨᱠᱤ ᱦᱮᱸᱥᱮ ᱛᱟᱞᱮ ᱛᱤᱱᱟᱹᱜ ᱛᱤᱱᱟᱹᱜ ᱜᱟᱱ ᱚᱱᱠᱟ ᱤᱭᱟᱹ ᱢᱮᱱᱟᱜ ᱯᱮᱭᱟ ᱟᱨᱠᱤ ᱛᱤᱱᱟᱹᱜ ᱜᱟᱱ ᱥᱟᱛᱟᱢ ᱛᱮ ᱜᱤᱫᱽᱨᱟᱹ ᱠᱚ ᱢᱮᱱᱟᱜ ᱯᱮᱭᱟ ᱚᱸᱰᱮ
ᱦᱮᱸ ᱮᱠᱷᱚᱱ ᱢᱮᱱᱟᱜ ᱞᱮᱜᱮᱭᱟ ᱯᱟᱲᱦᱟᱣ ᱫᱚ ᱮᱠᱷᱚᱱ ᱪᱟᱞᱟᱜ ᱠᱟᱱᱟ ᱡᱮᱢᱚᱱ ᱦᱚᱜ ᱚᱭ ᱱᱟᱜᱟᱢ ᱢᱮᱱᱟᱜᱼᱟ ᱛᱟᱨᱯᱚᱨᱮ ᱤᱨᱟ. ᱤᱭᱟᱹ ᱢᱮᱱᱟᱜᱼᱟ ᱮ ᱪᱮᱫ ᱠᱚ ᱞᱟᱹᱭᱟ ᱱᱤᱭᱩᱴᱨᱮᱥᱚᱱ ᱢᱮᱱᱟᱜᱼᱟ ᱡᱤᱭᱳᱜᱨᱟᱯᱷᱤ ᱠᱚ ᱛᱟᱨᱯᱚᱨᱮ ᱤᱭᱟᱹ ᱠᱚ ᱯᱚᱞᱤᱴᱤᱠᱮᱞ ᱢᱮᱱᱟᱜᱼᱟ ᱦᱳᱭ ᱥᱮ ᱯᱷᱤᱞᱳᱡᱚᱯᱷᱤ ᱢᱮᱱᱟᱜᱼᱟ ᱥᱟᱱᱛᱟᱞᱤ ᱢᱮᱱᱟᱜᱼᱟ ᱤᱝᱞᱤᱥ ᱢᱮᱱᱟᱜᱼᱟ ᱚᱝᱠᱟ ᱟᱭᱢᱟ ᱜᱮ ᱥᱟᱵᱡᱮᱠᱴ ᱫᱚ ᱢᱮᱱᱟᱜᱼᱟ ᱟᱫᱚ ᱜᱚᱝᱠᱮ ᱠᱚᱜᱮ ᱵᱟᱹᱱᱩᱜ ᱠᱚᱣᱟ ᱤᱱᱟᱹᱜᱮ ᱢᱤᱫᱴᱟᱝ ᱥᱚᱢ ᱢᱚᱥᱥᱟ ᱵᱟᱠᱷᱟᱱ ᱫᱚ ᱡᱷᱚᱛᱚ ᱜᱮ ᱴᱷᱤᱠ ᱜᱮ ᱵᱩᱡᱽ ᱠᱮᱫᱟᱢ
ᱛᱟᱞᱮ ᱢᱚᱴᱟᱢᱩᱴᱤ ᱜᱚᱝᱠᱮ ᱠᱚ ᱵᱟᱹᱱᱩᱜ ᱠᱚᱣᱟ ᱛᱟᱞᱮ ᱢᱚᱴᱟᱢᱩᱩᱴᱤ ᱟᱯᱮ ᱡᱟᱦᱟᱸ ᱞᱮᱠᱟ ᱠᱟᱛᱮ ᱵᱷᱟᱜᱮ ᱧᱚᱜ ᱯᱟᱲᱦᱟᱜ ᱛᱟᱵᱚᱱ ᱯᱮ ᱦᱮᱸ ᱥᱮ ᱢᱳᱴᱟᱢᱩᱴᱤ ᱱᱟᱜ ᱢᱟ ᱢᱟᱪᱮᱫ ᱥᱮ ᱢᱟᱪᱮᱛᱟᱹᱱᱤ ᱟᱯᱮ ᱯᱮ ᱦᱳᱭ ᱫᱟᱲᱮᱭᱟᱜᱼᱟ
ᱤᱪᱷᱟᱹ ᱛᱚ ᱢᱮᱱᱟᱜᱼᱟ ᱟᱹᱰᱤ ᱠᱤᱪᱷᱩ ᱜᱮ ᱦᱳᱭ ᱟᱞᱮ ᱪᱮᱫᱠᱟ ᱠᱟᱛᱮ ᱠᱚᱥᱴᱚ ᱠᱟᱛᱮᱜ ᱞᱮ ᱯᱟᱲᱦᱟᱜ ᱠᱟᱱᱟ ᱡᱟᱛᱮ ᱯᱚᱨᱚᱵᱚᱨᱛᱤ ᱠᱟᱞᱨᱮ ᱚᱱᱠᱟ ᱠᱚᱥᱴᱚ ᱟᱞᱚ ᱦᱳᱭᱳᱜ ᱢᱟ ᱚᱱᱟ ᱜᱮᱛᱚᱞᱮ ᱪᱮᱥ ᱴᱟᱭᱟ ᱥᱮ ᱤᱱᱟᱹ ᱛᱮᱜᱮ ᱥᱮ ᱱᱤᱛ ᱦᱟᱹᱵᱤᱡ ᱛᱮ ᱴᱤᱠᱟᱹᱣ ᱢᱮᱱᱟᱜ ᱞᱮᱭᱟ ᱠᱚᱞᱮᱡᱽ ᱨᱮ ᱯᱟᱲᱦᱟᱜ
ᱮᱠ ᱮᱠᱫᱚᱢ ᱮᱠᱫᱚᱢ ᱡᱟᱦᱟᱸ ᱞᱮᱠᱟ ᱠᱟᱛᱮ ᱮᱠᱫᱚᱢ ᱯᱟᱥ ᱯᱮ ᱦᱮᱸᱥᱮ
ᱦᱳᱭ
ᱟᱨ ᱫᱩᱞᱟᱹᱲᱼ ᱫᱩᱯᱞᱟᱹᱲ ᱠᱚᱨᱮ ᱫᱚ ᱟᱞᱚᱯᱮ ᱡᱷᱟᱹᱞᱤᱜᱼᱟ ᱦᱳᱭᱥᱮ ᱦᱳᱭ ᱵᱟᱠᱷᱟᱡ ᱫᱚ ᱮᱠᱫᱚᱢ ᱢᱟᱱᱮ ᱡᱤᱭᱚᱱ ᱯᱩᱨᱟᱹ ᱮᱠᱫᱚᱢ
ᱧᱩᱛᱟᱹᱛ ᱥᱮᱫ ᱜᱮ ᱵᱚᱞᱚᱱᱟ ᱵᱟᱝ ᱠᱟᱲᱟᱝ ᱧᱩ ᱧᱩᱛᱟ. ᱛ ᱞᱮᱠᱟ ᱮᱠᱵᱟᱨᱮ ᱟᱢ ᱫᱚ ᱦᱟᱱᱛᱮ ᱜᱮᱢ ᱢᱚᱱᱮᱭᱟᱜᱼᱟ ᱟᱫᱚ ᱱᱚᱛᱮ ᱫᱚ ᱩᱱᱟᱹᱜ ᱫᱚ ᱵᱟᱢ ᱜᱩᱲᱩ ᱛᱚᱣᱟᱜᱼᱟ ᱯᱟᱲᱦᱟᱣ ᱥᱮᱫ ᱫᱚ ᱦᱳᱭᱥᱮ
ᱮᱠᱫᱚᱢ ᱮᱠᱟᱞ ᱜᱮ ᱛᱟᱞᱦᱮ ᱯᱟᱲᱦᱟᱣ ᱵᱟ ᱯᱟᱲᱦᱟᱣ ᱵᱟᱲᱟ ᱠᱚᱫᱚ ᱢᱚᱴᱟᱢᱩᱴᱤ ᱵᱷᱟᱜᱮ ᱜᱮ ᱦᱩᱭᱩᱜ ᱠᱟᱱᱟ ᱛᱚ
ᱦᱮᱸ
ᱦᱮᱸ ᱦᱮᱸ ᱦᱟᱱᱮ ᱛᱤᱱᱟᱹᱜ ᱫᱤᱱ ᱨᱮ ᱧᱟᱯᱟᱢ ᱧᱮᱯᱮᱞ ᱧᱟᱯᱟᱢ ᱦᱳᱭ ᱠᱟᱱ ᱛᱟᱦᱮᱱᱟ ᱛᱟ ᱯᱚᱨ ᱚᱦᱚᱭ ᱮᱢ ᱯᱷᱳᱱ ᱠᱮᱜ ᱟ ᱛᱚ ᱟᱹᱰᱤ ᱟᱹᱰᱤ ᱟᱹᱰᱤ ᱩᱭᱦᱟᱹᱨ ᱠᱟᱛᱮᱢ ᱯᱷᱳᱱ ᱠᱮᱜ ᱟ
ᱦᱮᱸ
ᱢᱳᱴᱟᱢᱩᱴᱤ ᱟᱞᱟᱝ ᱟᱜ ᱚᱠᱛᱚ ᱦᱚᱸ ᱱᱟᱜ ᱵᱤᱥᱤ ᱫᱚ ᱱᱟᱜ ᱵᱟᱹᱱᱩᱜᱼᱟ ᱦᱮᱸ ᱥᱮ ᱤᱧᱦᱚᱱᱟᱜ ᱮᱴᱟ ᱥᱮᱫ ᱪᱟᱞᱟᱜ ᱦᱩᱭᱩᱜ ᱛᱤᱧᱟᱹ
ᱦᱮᱸ
ᱛᱮᱦᱤᱧ ᱫᱚ ᱱᱟᱸᱜ ᱚᱝᱠᱟ ᱜᱮᱞᱟᱝ ᱨᱚᱯᱚᱲᱟ ᱦᱳᱭᱥᱮ ᱦᱮᱞᱳ
ᱦᱳᱭ ᱟᱸᱡᱚᱢᱚᱜ ᱠᱟᱱᱟ ᱞᱮᱭ ᱢᱮ
ᱦᱮᱸ ᱦᱮᱸ ᱞᱟᱹᱭᱟᱹᱧ ᱛᱮᱦᱮᱧ ᱫᱚ ᱛᱟᱦᱚᱞᱮ ᱚᱱᱠᱟ ᱜᱮᱞᱟᱝ ᱨᱚᱯᱚᱲᱟ ᱦᱳᱭᱥᱮ
ᱟᱪᱪᱷᱟ ᱴᱷᱤᱠ ᱜᱮᱭᱟ
ᱛᱟᱦᱚᱞᱮ ᱫᱟᱠᱟ ᱤᱥᱤᱱ ᱠᱚ ᱦᱳᱭ ᱠᱟᱱᱟ ᱛᱚ
ᱫᱟᱠᱟ ᱤᱥᱤᱱ ᱠᱚᱫᱚ ᱟᱹᱣᱨᱤ ᱦᱩᱭᱩᱜ-ᱟ ᱤᱥᱤᱱ ᱦᱩᱭᱩᱜ-ᱟ
ᱟᱪᱪᱷᱟ ᱟᱪᱪᱷᱟ
ᱦᱩ
ᱛᱟᱞᱦᱮ ᱴᱷᱤᱠᱜᱮᱭᱟ ᱛᱟᱞᱦᱮ ᱥᱟᱹᱜᱩᱱ ᱧᱤᱫᱟᱹ ᱦᱮᱸ ᱦᱮᱸ ᱴᱷᱤᱠ ᱜᱮᱭᱟ ᱢᱟ ᱛᱟᱦᱞᱮ
ᱦᱩᱸ ᱦᱩᱸ ᱴᱷᱤᱠ ᱜᱮᱭᱟ